ᱟᱸᱡᱚᱢ ᱧᱟᱢᱸ ᱟᱸᱡᱚᱢ ᱧᱟᱢ ᱫᱟᱵᱤᱱ ᱜᱚᱢᱠᱮ?
ᱦᱮᱸ ᱦᱮᱸ ᱟᱡᱚᱸᱢᱚᱜ ᱠᱟᱱᱟ ᱟᱡᱚᱸᱢᱚᱜ ᱠᱟᱱᱟ ᱱᱤᱛᱚᱜ ᱫᱚ᱾ ᱡᱟᱭᱦᱳᱠ ᱱᱟᱯᱟᱭ ᱠᱚᱲᱟ ᱜᱮ ᱛᱚ?
ᱦᱮᱸ ᱱᱟᱯᱟᱭ ᱵᱟᱲᱟ ᱜᱮ, ᱟᱹᱵᱤᱱ ᱚᱠᱟ ᱞᱮᱠᱟ ᱦᱟᱸᱜ ᱚᱱᱟ ᱜᱮᱛᱚ?
ᱦᱮᱸ ᱱᱤᱡᱮ ᱥᱚᱵ ᱠᱚᱦᱚᱸ ᱱᱤᱛᱚᱜ ᱫᱚ ᱱᱟᱯᱟᱭ ᱵᱟᱲᱟ ᱜᱮ ᱦᱮᱸ ᱥᱮ᱾
ᱦᱮ ᱱᱟᱯᱟᱭ ᱠᱚ ᱛᱟᱦᱮᱸ ᱞᱮᱠᱷᱟᱱ ᱜᱮ ᱵᱷᱟᱜᱮ᱾
ᱦᱮᱸ ᱪᱮᱫ ᱱᱟᱯᱟᱭ ᱛᱤ ᱡᱟᱸᱜᱟ ᱟᱛᱮᱜ ᱜᱮ ᱛᱟᱦᱮᱸ ᱜᱮᱛᱚ ᱵᱚᱸᱜᱟ ᱵᱩᱨᱩ ᱴᱷᱮᱱ ᱟᱵᱚ ᱦᱚᱸᱵᱚᱱ ᱠᱷᱚᱡᱚᱜᱼᱟ᱾ ᱦᱮᱸ ᱥᱮ ᱡᱟᱦᱟᱸ ᱛᱤᱱᱟᱹᱜ ᱵᱚᱸᱜᱟ ᱵᱩᱨᱩ ᱫᱮᱵᱟ ᱥᱮᱵᱟ ᱦᱩᱭᱩᱜᱼᱟ᱾ ᱡᱟᱛᱮ ᱱᱟᱭ ᱛᱮ ᱱᱟᱯᱟᱭ ᱛᱮ ᱟᱵᱚᱣᱟᱜ ᱡᱤᱭᱚᱱ ᱠᱚ ᱠᱷᱟᱸᱰᱟᱣ ᱤᱫᱤᱜ ᱢᱟ᱾ ᱦᱮ ᱱᱤᱝᱠᱟᱹ ᱟᱵᱚᱣᱟᱜ ᱩᱭᱦᱟᱹᱨ ᱵᱷᱟᱵᱽᱱᱟ ᱦᱮᱱᱟᱜ ᱟᱠᱟᱜ ᱜᱮᱭᱟ ᱦᱮᱸ ᱥᱮ᱾
ᱦᱮᱸ ᱮᱠᱫᱚᱢ ᱮᱠᱫᱚᱢ
ᱟᱨ ᱟᱵᱚ ᱢᱟᱹᱱᱢᱤ ᱯᱳᱭᱞᱳ ᱡᱟᱦᱟᱸ ᱤᱧᱤᱧ ᱵᱟ ᱲᱟᱭᱟ ᱮᱸ ᱛᱮᱭᱟᱨ ᱨᱮᱱᱟᱜ ᱢᱩᱞ ᱚᱡᱮ ᱫᱚ ᱥᱮ ᱢᱩᱬᱩᱫ ᱚᱡᱮ ᱫᱚ ᱛᱟᱦᱮᱸ ᱠᱟᱱ ᱜᱮᱭᱟ ᱱᱤᱭᱟᱹᱜᱮ, ᱟᱵᱚᱣᱟᱜ ᱡᱟᱦᱟᱸ ᱡᱚᱢᱥᱤᱢ ᱵᱤᱱᱛᱤ ᱵᱚᱱ ᱧᱮᱞᱟᱵᱚᱱ ᱚᱸᱰᱮ ᱠᱷᱚᱱᱟᱝ ᱛᱷᱟ ᱞᱮᱠᱟᱛᱮ ᱥᱮ ᱚᱸᱰᱮ ᱱᱟᱜ ᱠᱟᱛᱷᱟ ᱞᱮᱠᱟᱛᱮ ᱟᱵᱚ ᱫᱚ ᱢᱟᱱᱣᱟ ᱫᱚ ᱵᱚᱸᱜᱟ ᱵᱩᱨᱩ ᱫᱵᱟ ᱥᱮᱵᱟ ᱞᱟᱜᱤᱜ ᱠᱚ
ᱛᱮᱭᱟᱨ ᱞᱮᱫ ᱵᱚᱱᱟ᱾
ᱦᱩᱸ ᱟᱨ ᱫᱮᱵᱟ ᱥᱮᱵᱟ ᱦᱚᱸᱵᱚᱱ ᱮᱢᱟ ᱠᱚ ᱠᱟᱱᱟ ᱦᱮᱸ ᱥᱮ ᱵᱟᱝ᱾
ᱮᱠᱵᱟᱨᱮ ᱚᱱᱟ ᱞᱮᱠᱟᱛᱮ ᱟᱵᱚᱣᱟᱜ ᱞᱟᱡ ᱟᱹᱥᱩᱞ ᱥᱟᱵ ᱟᱹᱥᱩᱞ ᱞᱟᱹᱜᱤᱫ ᱛᱮ ᱪᱮᱫ ᱯᱟᱱᱛᱷᱟ ᱠᱚ ᱫᱚᱨᱠᱟᱨᱚᱜᱼᱟ ᱵᱟᱝ ᱫᱚᱨᱠᱟᱨᱚᱜᱼᱟ ᱢᱤᱫ ᱵᱟᱨ ᱢᱟ ᱞᱤᱴᱟᱹ ᱜᱚᱸᱥᱟᱭ ᱟᱵᱚᱨᱮᱱ ᱟᱵᱚᱭ ᱟᱭᱩᱨ ᱥᱩᱛᱩᱜ ᱠᱟᱛᱮᱜ ᱮ ᱪᱮᱫ ᱦᱚᱴᱚ ᱠᱟᱜ ᱠᱤᱱᱟᱭ᱾ ᱴᱷᱤᱠ ᱥᱮ ᱯᱤᱞᱪᱩ ᱦᱟᱲᱟᱢ ᱯᱤᱞᱪᱩ ᱵᱩᱰᱷᱤ ᱛᱚ ᱤᱱᱟᱹ ᱛᱟᱭᱚᱢ ᱩᱱᱠᱤᱱ ᱨᱮᱱ ᱯᱚᱼᱯᱚᱝᱲᱟ ᱠᱚ ᱟᱨᱦᱚᱸ ᱞᱟᱸᱠᱛᱤ ᱨᱮ ᱠᱚ ᱠᱷᱚᱚᱡ ᱠᱮᱫᱮ ᱨᱮ ᱩᱱᱤ ᱦᱚᱭ ᱥᱮᱴᱮᱨ ᱟᱠᱟᱱ ᱛᱟᱸᱦᱮᱜᱼᱟ ᱞᱟᱹᱠᱛᱤ ᱞᱮᱠᱟ ᱡᱟᱦᱟᱸ ᱵᱟᱠᱚ ᱵᱟᱰᱟᱭ ᱫᱟᱲᱮ ᱠᱟᱣᱫᱟ ᱡᱟᱦᱟᱸ ᱵᱟᱠᱚ ᱵᱟᱰᱟᱭ ᱛᱤᱭᱳᱜ ᱫᱟᱲᱮ ᱠᱟᱣᱫᱟ ᱚᱱᱟ ᱠᱚ ᱟᱡ ᱮ ᱥᱟᱱᱟᱢᱼᱟᱜ ᱵᱟᱰᱟᱭ ᱪᱚ ᱠᱟᱫ ᱠᱚᱣᱟᱭ ᱴᱷᱤᱠ ᱥᱮ
ᱦᱮᱸ ᱦᱮᱸ ᱮᱠᱫᱚᱢ
ᱟᱫᱚ ᱚᱱᱠᱟ ᱞᱮᱠᱟᱛᱮ ᱟᱵᱚ ᱦᱚᱸ ᱱᱚᱜᱼᱚᱭ ᱱᱤᱛᱳᱜ ᱦᱚᱸ ᱱᱚᱜᱼᱚᱭ ᱵᱚᱸᱜᱟ ᱵᱩᱨᱩ ᱠᱟᱹᱢᱤ ᱦᱚᱨᱟ ᱫᱚ ᱟᱵᱚ ᱵᱟᱵᱚᱱ ᱮᱸᱰᱮ ᱞᱮᱫᱟ᱾ ᱤᱱᱠᱟᱹ ᱞᱮᱠᱟᱛᱮ ᱟᱵᱚ ᱫᱚ ᱞᱮᱛᱟᱲ ᱜᱮᱵᱚᱱ ᱛᱚᱸᱜᱮ ᱤᱫᱤᱭᱟᱜ ᱠᱟᱱᱟ᱾
ᱟᱨ ᱡᱟᱦᱟᱱᱟᱜ ᱜᱮ ᱟᱵᱚ ᱫᱚ ᱫᱩᱠᱚ ᱯᱚᱛ ᱨᱮᱵᱚᱱ ᱧᱩᱛᱩᱢᱮᱜ ᱠᱚᱣᱟ ᱥᱮ ᱩᱱᱠᱩ ᱦᱚᱸᱵᱚᱱ ᱦᱚᱦᱚ ᱟᱠᱚ ᱠᱟᱱᱟ, ᱦᱮᱸ ᱥᱮ ᱵᱟᱝ ᱟᱨ ᱦᱮᱡ ᱦᱚᱸᱠᱚ ᱦᱤᱡᱩᱜ ᱠᱟᱱ ᱛᱟᱵᱚᱱᱟ᱾
ᱮᱠᱵᱟᱨᱮ ᱴᱷᱤᱠ ᱠᱟᱛᱷᱟ ᱫᱚ ᱠᱟᱱ ᱜᱮᱭᱟ᱾ ᱚᱝᱠᱟᱟᱜ ᱜᱮ ᱫᱚᱨᱠᱟᱨᱚᱜ ᱠᱟᱱᱟ᱾ ᱵᱟᱠᱚ ᱞᱟᱹᱭᱟ ᱟᱢ ᱪᱮᱫ ᱞᱮᱠᱟᱢ ᱢᱟᱱᱟᱣ ᱮᱭᱟ ᱚᱱᱠᱟ ᱞᱮᱠᱟ ᱜᱮ ᱩᱱᱤ ᱦᱚᱭ ᱢᱟᱱᱟᱜ-ᱟ ᱦᱳᱭᱥᱮ ᱟᱢ ᱡᱩᱫᱤ ᱫᱮᱵᱟ ᱥᱮᱵᱟ ᱵᱟᱢ ᱮᱢᱟᱭᱟ ᱩᱱᱤ ᱪᱮᱫᱟᱜᱟᱭ ᱦᱤᱡᱩᱜᱼᱟ ᱟᱢᱟᱜ ᱦᱚ ᱦᱚ ᱨᱮᱫᱚ
ᱦᱮᱸ
ᱠᱟᱛᱷᱟ ᱫᱚ ᱱᱤᱭᱟᱹ ᱜᱮ ᱠᱟᱱ ᱜᱮᱭᱟ ᱥᱮ
ᱦᱮᱸ ᱮᱠᱫᱚᱢ
ᱡᱟᱭᱦᱳᱠ ᱟᱹᱰᱤ ᱱᱟᱯᱟᱭ ᱟᱹᱭᱠᱟᱹᱣᱼᱱᱟ ᱚᱱᱟ ᱥᱮ ᱛᱟ ᱛᱚᱨᱟ ᱨᱮ ᱜᱟᱞᱢᱟᱨᱟᱣ ᱨᱮ ᱛᱚᱻ ᱜᱚᱢᱠᱮ ᱞᱟᱹᱭᱫᱟᱹᱧ ᱤᱭᱟᱹ ᱫᱟᱜ ᱵᱟᱦᱟ ᱪᱮᱫ ᱪᱮᱫ ᱠᱚ ᱚᱱᱛᱮ ᱦᱮᱱᱟᱜ ᱟᱠᱟᱫᱟ ᱯᱮᱥᱮ ᱫᱟᱜ ᱯᱩᱠᱷᱨᱤ ᱠᱚᱨᱮ ᱵᱟᱦᱟᱜ ᱜᱮᱭᱟ ᱥᱮ ᱵᱟᱝ
ᱦᱮᱸ ᱵᱟᱦᱟᱜ ᱜᱮ
ᱚᱱᱟ ᱪᱮᱫ ᱩᱯᱟᱹᱞ ᱵᱟᱦᱟ ᱯᱚᱭᱨᱟᱱᱤ ᱵᱟᱦᱟ
ᱯᱚᱭᱨᱟᱱᱤ ᱵᱟᱦᱟ
ᱞᱟᱦᱟ ᱛᱮᱫᱚ ᱟᱞᱮ ᱥᱩᱨ ᱥᱩᱯᱩᱨ ᱯᱩᱠᱷᱨᱤ ᱠᱚᱨᱮᱫ ᱦᱚᱸ ᱩᱯᱟᱹᱞ ᱵᱟᱦᱟᱜ ᱠᱟᱱ ᱛᱟᱦᱮᱸᱼᱟ ᱩᱯᱟᱹᱞ ᱩᱯᱟᱹᱞ ᱵᱟᱦᱟ ᱨᱮᱱᱟᱜ ᱡᱟᱦᱟᱸ ᱯᱷᱮᱰ ᱛᱮᱜ ᱡᱚᱢ ᱛᱟᱦᱮᱸ ᱟᱯᱮ ᱡᱟᱦᱟᱸ
ᱦᱮᱸ ᱦᱮᱸ ᱡᱟᱦᱟᱸ ᱚᱱᱟ ᱫᱚ ᱩᱞᱰᱷᱟᱹ ᱥᱮ ᱪᱮᱫ ᱠᱚ ᱢᱮᱛᱟᱜ ᱫᱚ᱾
ᱦᱳᱭ᱾ ᱚᱱᱟ ᱩᱞᱰᱷᱟᱹ ᱡᱚᱱ ᱫᱚ ᱠᱤᱱᱛᱩ ᱟᱹᱰᱤ ᱜᱮᱵᱚᱱ ᱪᱟᱵᱟ ᱠᱟᱫᱟ ᱵᱚᱱ ᱥᱮ ᱪᱮᱫ ᱜᱚᱝᱠᱮ?
ᱦᱮᱸ ᱱᱮᱛᱟᱨ ᱫᱚ ᱟᱫᱚ ᱵᱟᱝ ᱠᱚ ᱡᱚᱢ ᱵᱟᱲᱟᱭᱟ ᱢᱮᱱᱠᱷᱟᱱ ᱵᱟᱠᱷᱟᱱ ᱯᱟᱹᱦᱤᱞ ᱨᱮᱱ ᱱᱩᱠᱩ ᱵ ᱜᱚᱜ ᱵᱟᱵᱟ ᱛᱟᱠᱚ ᱩᱱ
ᱟᱨ ᱩᱱᱠᱩ ᱥᱟᱶᱛᱮ ᱟᱵᱚ ᱠᱚᱦᱚᱸ ᱵᱚᱱ ᱡᱚᱢ ᱠᱟᱜ ᱜᱮᱭᱟᱵᱚᱱ᱾
ᱦᱮᱸ
ᱫᱚᱢᱮ ᱛᱤᱠᱤ ᱠᱟᱛᱮᱫ ᱡᱚᱢ ᱦᱩᱭ ᱠᱟᱱ ᱛᱟᱦᱮᱸ ᱟᱠᱟᱨᱮ ᱦᱩᱲᱩ ᱥᱟᱶᱛᱮ ᱛᱤᱠᱤ ᱢᱮ᱾
ᱦᱮᱸ
ᱦᱳᱲᱳ ᱡᱚᱠᱷᱚᱱ ᱚᱵᱷᱟᱵᱽ ᱦᱩᱭᱩᱜ ᱛᱟᱦᱮᱸᱫ ᱛᱮᱠᱮ ᱵᱷᱟᱵᱽ
ᱦᱮᱸ
ᱩᱱ ᱥᱩᱢᱚᱭ ᱦᱚᱸ ᱱᱤᱡᱮ ᱧᱮᱞ ᱦᱩᱭ ᱟᱠᱟᱱᱟ ᱱᱤᱡᱮ ᱦᱚᱸ᱾ ᱠᱷᱟᱸᱡᱚ ᱠᱟᱛᱮᱜ ᱥᱮ ᱚᱱᱟᱨᱮ ᱠᱷᱟᱸᱡᱚ ᱠᱟᱛᱮ ᱡᱚᱢ ᱦᱩᱭ ᱟᱠᱟᱱᱟ ᱟᱹᱰᱤ ᱢᱚᱸᱡᱽ ᱟᱹᱭᱠᱟᱹᱜ ᱛᱟᱦᱮᱸᱫ᱾
ᱦᱮᱸ
ᱟᱫᱚ ᱱᱮᱛᱟᱨ ᱜᱤᱫᱽᱨᱟᱹ ᱫᱚ ᱚᱱᱟ ᱠᱚᱫᱚ ᱵᱟᱠᱚ ᱵᱟᱰᱟᱭᱟ ᱪᱮᱫ᱾ ᱩᱞᱰᱷᱟᱹᱜ ᱤᱧ ᱤᱧᱜᱤᱧ ᱦᱤᱲᱤᱧ ᱤᱧ ᱜᱤᱧ ᱦᱤᱲᱤᱧ ᱪᱟᱵᱟ ᱞᱮᱫ ᱛᱟᱦᱮᱸ ᱡᱮ ᱩᱞᱰᱷᱟᱹᱜ ᱵ ᱡᱤᱱᱤᱥ ᱧᱩᱛᱩᱢᱟᱱ ᱢᱤᱫᱴᱟᱝ ᱵᱚᱱ ᱡᱚᱢ ᱛᱟᱦᱮᱸ ᱮᱱᱛᱮ᱾
ᱦᱮᱸ ᱦᱮᱸ
ᱱᱤᱛᱳᱜ ᱱᱚᱱᱛᱮ ᱵᱟᱸᱫ ᱥᱤᱧ ᱦᱮᱡ ᱟᱠᱟᱱᱟ ᱟᱫᱚ ᱯᱚᱭᱨᱟᱱᱤ ᱛᱚ ᱫᱚᱢᱮ ᱞᱟᱴᱟ ᱟᱠᱟᱱᱟ ᱞᱟᱦᱟ ᱛᱮᱫᱚ ᱵᱟᱝ ᱛᱟᱦᱮᱸ ᱠᱟᱱᱟ ᱱᱚᱣᱟ ᱯᱩᱠᱷᱨᱤ ᱨᱮ᱾ ᱱᱚᱣᱟ ᱵᱟᱸᱫᱽ ᱨᱮ᱾ ᱟᱫᱚ ᱱᱮᱛᱟᱨ ᱟᱹᱰᱤ ᱡᱳᱨ ᱯᱟᱨᱪᱟᱣ ᱟᱠᱟᱱ ᱠᱷᱟᱹᱛᱤᱨ ᱛᱮ ᱟᱫᱚ ᱯᱩᱨᱟᱹ ᱵᱟᱸᱫᱽ ᱜᱮ ᱢᱟᱨᱟᱝ ᱩᱛᱟᱹᱨ ᱵᱟᱸᱫᱽᱜᱮ ᱯᱮᱨᱮᱡ ᱟᱠᱟᱱᱟ ᱛᱚᱨᱚ ᱛᱚᱯᱚ ᱾ ᱚᱱᱟᱧ ᱠᱚᱭᱚᱜ ᱠᱚᱭᱚᱜ ᱟᱜ ᱠᱟᱱ ᱛᱟᱦᱮᱸ ᱟᱫᱩᱧ ᱞᱟᱹᱭᱫᱟ ᱱᱚᱣᱟ ᱪᱮᱛᱟᱱ ᱦᱚᱸ ᱢᱤᱫᱵᱟᱨ ᱜᱟᱞᱢᱟᱨᱟᱣ ᱞᱟᱝ ᱜᱟᱞᱢᱟᱨᱟᱜ ᱠᱷᱟᱱ ᱫᱚ ᱱᱟᱯᱟᱭ ᱜᱤᱧ ᱟᱹᱭᱠᱟᱹᱣ-ᱟ᱾ ᱡᱟᱭᱦᱳᱠ
ᱵ ᱜᱚᱝᱠᱮ ᱫᱟᱜ ᱡᱟᱹᱲᱤ ᱚᱠᱟ ᱞᱮᱠᱟ ᱪᱟᱸᱫ ᱵᱚᱸᱜᱟ ᱥᱟᱶᱛᱮ ᱛᱮᱜᱮ ᱱᱮᱥ ᱦᱚᱸᱵᱟᱝ ᱫᱟᱜ ᱡᱟᱹᱲᱤ ᱠᱚ᱾
ᱫᱟᱜ ᱡᱟᱹᱲᱤ ᱫᱚ ᱢᱟᱫᱷᱮᱨ ᱫᱷᱟᱹᱵᱤᱡ ᱫᱟᱜ ᱞᱮᱫ ᱜᱮᱟᱭ ᱦᱩᱞ ᱢᱟᱦᱟ ᱠᱷᱚᱱ ᱞᱮᱛᱟᱲ ᱜᱮ ᱱᱚᱜᱼᱱᱚᱝᱠᱟᱱᱟᱜ ᱥᱮ ᱫᱟᱜ ᱛᱟᱦᱮᱸᱱᱟ ᱥᱮ ᱟᱥᱳᱲ ᱛᱟᱦᱮᱸᱱᱟ ᱥᱮ ᱫᱟᱜ ᱛᱟᱦᱮᱸᱱᱟ ᱥᱮ ᱟᱥᱳᱲ ᱛᱟᱦᱮᱸᱜᱼᱮ
ᱦᱩᱸ
ᱟᱨ ᱤᱱᱟᱹ ᱛᱟᱭᱚᱢ ᱫᱚ ᱱᱤᱛᱚᱜ ᱫᱚ ᱛᱩᱠᱩᱢ ᱦᱟᱛᱟᱲ ᱠᱟᱱᱟ᱾
ᱦᱮᱸ ᱟᱪᱪᱷᱟ᱾
ᱴᱷᱤᱠ ᱥᱮ᱾ ᱚᱱᱠᱟ ᱵᱮᱯᱟᱨ ᱾ ᱡᱟᱭᱦᱳᱠ ᱞᱮᱭᱢᱮ ᱜᱚᱢᱠᱮ
ᱦᱮᱸ ᱜᱚᱝᱠᱮ ᱞᱟᱹᱭ ᱫᱟᱹᱞᱤᱧ ᱛᱟᱦᱚᱞᱮ ᱪᱟᱥ ᱠᱟᱹᱢᱤ ᱠᱚᱫᱚ ᱛᱤᱱᱟᱹᱜ ᱢᱟᱲᱟᱝ ᱥᱮᱫ ᱵᱚᱱ ᱛᱟᱲᱟᱢ ᱠᱮᱫᱟ?
ᱪᱟᱥ ᱠᱟᱹᱢᱤ ᱫᱚ ᱢᱟᱲᱟᱝ ᱞᱟᱹᱭ ᱛᱮᱫᱚ ᱢᱤᱫ ᱠᱟᱛᱷᱟ ᱜᱮ ᱵᱟᱰᱟᱭᱚᱜᱼᱟ ᱚᱱᱟ ᱫᱚ ᱡᱟᱦᱟᱸ ᱫᱚᱵᱚᱱ ᱢᱮᱛᱟᱜ ᱠᱟᱱ
ᱢᱤᱱᱤ ᱥᱳᱨ ᱠᱚᱨᱮᱱᱟᱝ ᱡᱟᱦᱟᱸᱭ ᱠᱚ ᱟᱞᱩ ᱨᱚᱦᱚᱭ ᱦᱮᱸ ᱥᱮ ᱥᱮ ᱛᱩᱲᱤ ᱮᱨ ᱨᱮᱱᱟᱜ ᱢᱤᱫᱴᱟᱝ ᱴᱟᱲᱟᱦᱩᱲᱟᱹ ᱦᱮᱱᱟᱜ ᱟᱠᱟᱫ ᱛᱟᱠᱚᱣᱟ ᱾ ᱞᱚᱜᱚᱱ ᱢᱟᱪᱷᱟ ᱟᱫᱚ ᱚᱱᱠᱟᱱ ᱦᱚᱲ ᱠᱚᱜᱮ ᱢᱟᱲᱟᱝ ᱠᱚ ᱪᱟᱥ ᱢᱟᱲᱟᱝ ᱮ᱾
ᱪᱮᱫᱟᱜ ᱵᱟᱝᱢᱟ ᱱᱚᱣᱟ ᱠᱚ ᱡᱩᱫᱤ ᱠᱚ ᱟᱠᱚ ᱵᱤᱞᱚᱢᱟᱠᱚ ᱦᱟᱱᱛᱮ ᱟᱨᱦᱚᱸ ᱵᱤᱞᱚᱢ ᱤᱫᱤ ᱛᱟᱠᱚᱣᱟ ᱾
ᱦᱟᱱᱛᱮ ᱟᱨᱚ ᱵᱤᱞᱚᱢᱚᱜ ᱛᱟᱠᱚᱣᱟ ᱾
ᱴᱷᱤᱠ ᱥᱮ ᱾ ᱟᱫᱚ ᱚᱱᱟ ᱞᱮᱠᱟᱛᱮ ᱥᱮ ᱱᱤᱛᱚᱜ ᱩᱱᱠᱩ ᱫᱚ ᱡᱟᱦᱟ ᱜᱮ ᱡᱟᱦᱟ ᱥᱩᱴᱩᱜ ᱡᱟᱦᱟ ᱞᱮᱠᱟ ᱠᱟᱛᱮᱜ ᱦᱚᱸ ᱟᱞᱮ ᱫᱚ ᱢᱤᱱᱤ ᱛᱮᱜᱮ ᱱᱤᱛᱚᱜ ᱫᱚᱞᱮ ᱨᱚᱦᱚᱭ ᱦᱟᱛᱟᱲᱟ ᱾ ᱠᱮᱱᱮᱞ ᱫᱟᱜ ᱫᱚ ᱦᱤᱡᱩᱜ ᱨᱮᱱᱟᱜ ᱟᱥᱥᱟᱥ ᱫᱚ ᱟᱞᱮ ᱦᱚ ᱱᱟᱥᱮ ᱠᱚᱢ ᱜᱮᱭᱟ ᱾ ᱟᱫᱚ ᱚᱱᱟ ᱞᱮᱠᱟ- -ᱛᱮ ᱚᱱᱟ ᱠᱚ ᱪᱷᱟᱰᱟ ᱠᱟᱛᱮᱜ ᱱᱤᱛᱚᱜ ᱫᱚ ᱥᱮᱨᱢᱟ ᱡᱟᱹᱲᱤ ᱟᱨ ᱡᱟᱦᱟ ᱵᱚᱱ ᱢᱮᱛᱟᱜ ᱠᱟᱱ ᱢᱤᱱᱤ ᱫᱟᱜ ᱾ ᱱᱚᱜ ᱱᱚᱣᱟ ᱫᱟᱜ ᱜᱮ ᱛᱮᱜᱮ ᱱᱤᱛᱚᱜ ᱫᱚ
ᱦᱮᱸ ᱟᱨ ᱱᱟᱹᱭ ᱠᱚᱫᱚ ᱵᱟᱹᱱᱩᱜ ᱛᱮ ᱟᱯᱮ ᱥᱮᱫ ᱜᱚᱝᱠᱮ?
ᱪᱮᱫ ᱢᱤᱱᱤ?
ᱱᱟᱹᱭ ᱠᱳ ᱱᱟᱹᱭ ᱠᱳ
ᱚ ᱱᱟᱹᱭ ᱾ ᱦᱮ ᱱᱟᱹᱭ ᱫᱚ ᱦᱮᱱᱟᱜ ᱠᱟᱜ ᱜᱮᱭᱟ
ᱦᱩᱸ
ᱟᱪᱪᱷᱟ ᱟᱨ ᱱᱟᱹᱭ ᱦᱮᱱᱟᱜ ᱟ ᱞᱟᱛᱟᱨ ᱜᱮᱭᱟ ᱟᱞᱮ- ᱠᱷᱳᱱ ᱫᱚ ᱞᱟᱛᱟᱨ ᱜᱮᱭᱟ, ᱟᱞᱮ ᱫᱚ ᱱᱟᱹᱭ ᱠᱷᱚᱱᱞᱮ ᱪᱮᱛᱟᱱ ᱜᱮᱭᱟ ᱾
ᱟᱪᱪᱷᱟ ᱟᱪᱪᱷᱟ
ᱟᱫᱚ ᱜᱚᱢᱠᱮ ᱟᱞᱟᱝ ᱟᱜ ᱜᱟᱯᱟᱞᱢᱟᱨᱟᱣ ᱟᱡᱚᱢ ᱛᱮ ᱪᱚ ᱵᱟᱝ ᱪᱚ᱾ ᱫᱟᱜ ᱡᱟᱹᱲᱤ ᱦᱚᱭ ᱢᱚᱱᱮᱛᱮ ᱞᱟᱹᱭᱮᱫᱟᱭ ᱞᱤᱜᱤᱧ ᱵᱟᱲᱟᱧ ᱠᱟᱱᱟ ᱯᱮ ᱵᱟᱝ ᱦᱤᱡᱩᱜ ᱠᱟᱱᱟ ᱵᱟᱝ ᱦᱤᱡᱩᱜ ᱠᱟᱱᱟ᱾ ᱚᱱᱠᱟ ᱠᱟᱛᱮᱫ ᱦᱮᱸᱜᱼᱮ ᱱᱤᱛᱚᱜ ᱜᱮ ᱞᱟᱹᱭ ᱦᱚᱛᱚᱨ ᱢᱟᱱᱮ ᱡᱟᱹᱲᱤᱭᱟᱫᱟᱭ ᱱᱟᱥᱮ ᱱᱟᱜ ᱱᱟᱥᱮ ᱱᱟᱥᱮ ᱡᱟᱦᱟ ᱫᱚ ᱟᱵᱚ ᱥᱤᱥᱤᱨ ᱫᱟᱜ ᱠᱷᱚᱱ ᱫᱚ ᱱᱟᱥᱮ
ᱦᱮᱸ ᱥᱤᱥᱤᱨ ᱫᱟᱜ ᱠᱷᱚᱱᱟᱜ ᱫᱚ ᱱᱟᱥᱮ ᱜᱮ ᱾ ᱱᱚᱛᱮ ᱦᱚ ᱠᱟᱹᱴ- -ᱛᱮ ᱡᱟᱹᱲᱤ ᱜᱚᱜ ᱠᱟᱱᱟᱭ ᱚᱱᱠᱟ ᱜᱮ
ᱟᱪᱪᱷᱟ ᱟᱪᱪᱷᱟ ᱟᱪᱪᱷᱟ ᱾ ᱡᱟᱭᱦᱳᱠ ᱟᱫᱚ ᱮ ᱜᱚᱝᱠᱮ ᱟᱨ ᱢᱤᱫᱴᱟᱝ ᱠᱟᱛᱷᱟ ᱫᱟᱜ ᱵᱟᱦᱟ ᱨᱮᱱᱟᱜ ᱟᱨ ᱢᱤᱫᱴᱟᱝ ᱠᱩᱠᱞᱤ ᱫᱚ ᱤᱧᱟᱹᱜ ᱠᱩᱞᱤ ᱫᱩᱧ ᱦᱤᱲᱤᱧ ᱠᱮᱫᱟ ᱾ ᱯᱚᱭᱨᱟᱱᱤ ᱨᱮᱱᱟᱜ ᱪᱮᱫ ᱠᱚ ᱵᱟᱠᱚ ᱡᱚᱢ ᱜᱮᱭᱟ?
ᱯᱚᱭᱨᱟᱱᱤ ᱨᱮᱱᱟᱜ ᱯᱚᱭᱨᱟᱱᱤ ᱱᱟ
ᱵᱟᱨᱭᱟ ᱡᱤᱱᱤᱥ ᱠᱩ ᱡᱚᱢ ᱜᱮᱭᱟ ᱪᱮᱛᱟᱱ ᱨᱮᱱᱟᱝ ᱚᱱᱟ ᱫᱚ ᱩᱛᱩ ᱠᱟᱛᱮᱜ ᱫᱚ ᱵᱟᱝ ᱚᱱᱟ ᱫᱚ ᱵᱮᱨᱮᱞ ᱛᱮᱜᱮ ᱚᱱᱮ ᱵᱟᱦᱟ ᱠᱟᱛᱮᱜ ᱡᱟᱦᱟ ᱡᱚᱜ ᱫᱚ
ᱦᱮᱸ ᱦᱮᱸ ᱦᱮᱸ ᱦᱮᱸ ᱚᱱᱟ ᱦᱚᱸ ᱚᱱᱟ ᱦᱚᱸ ᱤᱭᱟᱹ ᱛᱮᱦᱚᱸ ᱠᱚ ᱡᱚᱢ ᱜᱮᱭᱟ ᱱᱚᱣᱟ ᱦᱮᱸ ᱡᱟᱦᱟ ᱡᱚᱜ ᱫᱚ ᱚᱱᱮ ᱡᱚ ᱴᱷᱮᱱ ᱢᱟᱱᱮ ᱵᱟᱦᱟ ᱡᱟᱦᱟ ᱴᱷᱮᱱ ᱵᱷᱩᱴᱟᱜ ᱜᱚᱜ ᱠᱟᱱᱟ ᱡᱟᱦᱟᱸᱴᱷᱮᱱ ᱪᱟᱞᱩᱜ ᱠᱟᱱᱟ ᱦᱮ ᱚᱸᱰᱮ ᱦᱚ ᱪᱷᱟᱰᱟ ᱠᱟᱛᱮ ᱦᱚᱠᱳ ᱡᱚᱢ ᱜᱮᱭᱟ᱾ ᱚᱱᱟ ᱮᱢᱱᱤ ᱛᱮᱦᱚ ᱠᱚ ᱡᱚᱢ ᱜᱮᱭᱟ ᱟᱨ ᱞᱟᱛᱟᱨ ᱨᱮᱱᱟᱜ ᱡᱟᱦᱟ ᱩᱞᱴᱦᱟᱹ ᱠᱚ ᱢᱮᱛᱟᱜ ᱠᱟᱱᱟ ᱡᱟᱦᱟ ᱠᱷᱚᱱᱟᱜ ᱨᱟᱠᱟᱵ ᱯᱚᱭᱨᱟᱱᱤ ᱨᱮᱱᱟᱜ ᱥᱤᱠᱴᱟᱜ
ᱦᱤ
ᱦᱩ ᱚᱱᱟ ᱦᱚᱠᱚ ᱡᱚᱢ ᱜᱮᱭᱟ᱾
ᱟᱫᱚ ᱜᱚᱢᱠᱮ ᱚᱱᱟ ᱫᱚ ᱩᱞᱰᱷᱟᱹᱜ ᱫᱚ ᱵᱟᱝ ᱪᱮᱫ ᱪᱚᱠ ᱧᱩᱛᱩᱢ ᱫᱚᱠᱚ ᱢᱮᱛᱟᱜᱼᱟ᱾ ᱦᱮ ᱟᱫᱚ ᱟᱜ ᱦᱳᱭ ᱦᱳᱭ ᱟᱨ ᱤᱭᱟᱹ ᱦᱟᱱᱮ ᱯᱩᱰ ᱯᱩᱰᱟᱜ ᱜᱮ ᱚᱱᱮ ᱠᱚ ᱛᱟᱲᱟᱣ ᱩᱰᱩᱠ ᱟᱜᱩᱭ ᱫᱚ ᱚᱱᱟ ᱫᱚ ᱞᱟᱛᱟᱨ ᱞᱟᱛᱟᱨ ᱛᱮᱱᱟᱜ ᱚᱱᱟ ᱫᱚ
ᱟ ᱯᱩᱴ ᱯᱩᱴᱟᱜ
ᱟᱨ ᱤᱭᱟᱹ ᱞᱮᱠᱟ ᱫᱩᱲᱤ ᱞᱮᱠᱟᱱᱟᱜ ᱡᱟᱦᱟᱸ ᱡᱮᱞᱮᱧ ᱡᱮᱞᱮᱧ ᱛᱟᱦᱮᱱᱟ ᱚᱱᱟ ᱟᱹᱰᱤ ᱪᱮᱦᱨᱟ ᱠᱚ ᱩᱛᱩᱭᱟ ᱠᱚ, ᱚᱱᱟ
ᱟᱹᱰᱤ ᱢᱚᱡᱽ ᱥᱤᱞᱤᱞ
ᱚᱱᱟ ᱫᱚ ᱵᱟᱝᱞᱤᱧ ᱧᱮᱞ ᱟᱠᱟᱫᱟ ᱦᱳᱭᱛᱳ ᱵᱟᱝᱠᱷᱟᱱ ᱞᱤᱧ ᱦᱳᱭᱛᱳ ᱞᱤᱧ ᱞᱟᱹᱭ ᱫᱟᱲᱮ ᱠᱮᱭᱟ
ᱦᱳᱭ ᱦᱳᱭ ᱡᱟᱭ ᱦᱳᱠ ᱟᱫᱚ ᱤᱧ ᱦᱚᱸ ᱵᱟᱝ ᱤᱧ ᱞᱟᱹᱭ ᱫᱟᱲᱮᱭᱟᱜ ᱠᱟᱱᱟ ᱱᱤᱛᱚᱜ ᱫᱚ ᱚᱱᱟ ᱪᱮᱫ ᱠᱚ ᱢᱮᱛᱟᱜᱼᱟ᱾ ᱢᱮᱱᱠᱷᱟᱱᱼᱼ ᱵᱟᱲᱟᱭ ᱜᱮᱭᱟᱠᱚ ᱚᱲᱟᱜ ᱦᱚᱲ ᱫᱚ ᱩᱛᱩ ᱠᱟᱛᱮ ᱦᱚᱸᱠᱚ ᱡᱚᱢ ᱜᱮᱭᱟ᱾ ᱡᱚ ᱠᱟᱛᱷᱟ ᱦᱟᱸᱜ ᱟᱹᱰᱤ ᱢᱚᱡᱽ ᱜᱮ ᱟᱹᱭᱠᱟᱹᱣ ᱟᱠᱟᱱᱟ ᱦᱚᱭ ᱥᱮ
ᱛᱟᱦᱚᱞᱮ ᱜᱚᱢᱠᱮ ᱱᱤᱭᱟᱹ ᱫᱷᱟᱜ ᱟᱵᱚᱱᱟᱜ ᱵᱩᱨᱩ ᱵᱚᱸᱜᱟ ᱠᱚ ᱫᱚ ᱵᱟᱝ ᱵᱤᱱ ᱥᱮᱱ ᱵᱟᱲᱟ ᱟᱠᱟᱱᱟ?
ᱱᱮᱥ ᱫᱚ ᱪᱟᱞᱟᱣ ᱜᱮ ᱦᱩᱭᱩᱜᱼᱟ ᱢᱮᱱᱛᱮᱜ ᱦᱮᱸ ᱥᱮ
ᱟᱪᱪᱷᱟ
ᱟᱫᱚ ᱠᱚᱱᱚ ᱥᱮᱛᱟᱜ ᱵᱮᱲᱟ ᱛᱮᱦᱮᱧ ᱦᱚᱭᱛᱳ ᱵᱩᱨᱩ ᱵᱚᱸᱜᱟ ᱠᱟᱱᱟ ᱥᱮᱛ ᱥᱮᱛᱟᱜ ᱵᱮᱲᱟ ᱚᱱᱟ ᱨᱮᱱᱟᱜ ᱮᱴᱠᱮᱴᱚᱬᱮ ᱧᱮᱞ ᱧᱟᱢᱮᱱ ᱠᱷᱟᱹᱛᱤᱨ ᱛᱮ ᱟᱫᱚ ᱵᱟᱝ ᱥᱮᱴᱮᱨ ᱫᱟᱲᱮ ᱦᱩᱭ ᱟᱠᱟᱱᱟ᱾
ᱟᱪᱪᱷᱟ ᱟᱫᱚ ᱮᱴᱠᱮᱴᱚᱬᱮ ᱦᱩᱭ ᱞᱮᱠᱷᱟᱱ ᱪᱤᱠᱟᱹ ᱛᱮᱼᱼ
ᱴᱷᱤᱠ ᱠᱟᱛᱷᱟ ᱫᱚ ᱤᱱᱟᱼᱼ
ᱛᱟᱦᱚᱞᱮ ᱜᱚᱢᱠᱮ ᱟᱯᱮ ᱥᱮᱫ ᱦᱮᱸ ᱪᱮᱫ ᱵᱮᱤᱱ ᱞᱟᱹᱭᱫᱟ ᱪᱮᱫ ᱵᱮᱤᱱ ᱞᱟᱹᱭᱫᱟ?
ᱞᱟᱹᱭᱮᱫᱤᱧ ᱟᱢ ᱦᱚᱢ ᱥᱮᱱ ᱞᱮᱱᱟ ᱥᱮ ᱵᱟᱝ?
ᱵᱟᱝ ᱜᱮ ᱟᱹᱞᱤᱧ ᱦᱚᱸ ᱵᱟᱝ ᱞᱤᱧ ᱥᱮᱱ ᱫᱟᱲᱮ ᱠᱟᱣᱫᱟ ᱾ ᱟᱫᱚ ᱱᱤᱛᱚᱜ ᱫᱚ ᱠᱟᱹᱢᱤ ᱞᱤᱧ ᱦᱮᱡ ᱟᱠᱟᱱᱟ ᱛᱚ ᱟᱫᱚ ᱠᱟᱹᱢᱤ ᱥᱟᱭᱤᱰ ᱠᱷᱚᱱᱟᱜ ᱟᱫᱚ ᱪᱤᱠᱟᱹ ᱛᱮ ᱪᱟᱞᱟᱜᱼᱟ ᱦᱩᱭᱩᱜᱼᱟ ᱱᱤᱛᱚᱜ ᱠᱟᱹᱢᱤ ᱜᱮ ᱱᱤᱛᱚᱜ ᱫᱚ ᱢᱟᱲᱟᱝ ᱠᱟᱱᱟ ᱥᱮ ᱾
ᱦᱩᱸ ᱦᱩᱸ
ᱚᱱᱟ ᱠᱚᱫᱚ ᱠᱟᱹᱴᱤᱡ ᱛᱷᱩᱠᱩᱟᱹᱢ ᱦᱟᱛᱟᱲ ᱦᱩᱭ ᱟᱠᱟᱱᱟ ᱾
ᱴᱷᱤᱠ, ᱴᱷᱤᱠ, ᱴᱷᱤᱠ ᱛᱟᱦᱚᱞᱮ᱾ ᱜᱷᱟᱨᱚᱸᱡᱽ ᱠᱚ ᱫᱚ ᱛᱚᱞᱴᱚ ᱠᱟᱫᱟᱢ ᱥᱮ ᱟᱹᱣᱨᱤᱭᱟ ᱾
ᱟᱹᱣᱨᱤᱭᱟ-ᱟᱹᱣᱨᱤᱭᱟᱼᱼ
ᱚ ᱥᱮ ᱛᱟᱦᱞᱮ ᱴᱷᱤᱠ ᱜᱮᱭᱟ ᱾
ᱦᱳᱭᱳᱜ ᱠᱟᱱᱟ ᱱᱤᱭᱟᱹ ᱠᱟᱛᱷᱟ ᱡᱟᱭᱦᱳᱠ ᱚᱱᱛᱮ ᱞᱟᱦᱟ ᱛᱮ ᱛᱟᱦᱚᱞᱮ ᱪᱮᱫ ᱞᱮᱠᱟ ᱰᱟᱹᱱ ᱠᱚ ᱵᱤᱱ ᱥᱮᱸᱫᱽᱨᱟ ᱵᱟᱲᱟ ᱠᱟᱜ ᱠᱚ ᱜᱮᱭᱟ ᱥᱮ᱾ ᱛᱚ ᱚᱱᱰᱮ
ᱦᱮᱸ ᱥᱮᱸᱫᱽᱨᱟ ᱫᱚ ᱥᱮᱸᱫᱽᱨᱟ ᱵᱟᱲᱟ ᱦᱩᱭ ᱟᱠᱟᱱᱟ ᱾
ᱦᱩᱸ
ᱢᱮᱱ ᱠᱷᱟᱱ ᱚᱱᱠᱟ ᱫᱚ ᱵᱟᱝ ᱧᱟᱢ ᱦᱩᱭ ᱟᱠᱟᱱᱟ ᱾
ᱦᱩᱸ ᱟᱪᱪᱷᱟ ᱡᱟᱭᱦᱩᱠᱼᱼ ᱟᱨ ᱮ ᱪᱮᱫ ᱠᱚ ᱞᱟᱹᱭᱟ ᱥᱟᱨᱜᱟ ᱠᱚ, ᱜᱩᱰᱩ ᱠᱚ, ᱠᱩᱞᱟᱹᱭ ᱠᱚ,
ᱦᱮᱸ ᱠᱩᱞᱟᱹᱭ ᱠᱚ ᱥᱩᱠᱨᱤ ᱠᱚ ᱦᱮᱸ ᱚᱱᱟ ᱠᱚᱫᱚ ᱥᱮᱸᱫᱽᱨᱟ ᱞᱮ ᱥᱮᱱ ᱵᱟᱲᱟ ᱟᱠᱟᱱᱟ ᱚᱱᱟ ᱠᱚᱫᱚᱞᱮ ᱪᱟᱞᱟᱜ ᱡᱮ ᱱᱚᱣᱟ ᱱᱚᱣᱟ ᱡᱟᱦᱟᱸᱭ ᱵᱳᱨᱭᱟ ᱥᱮᱸᱫᱽᱨᱟ ᱠᱚ ᱢᱮᱱᱟ ᱟᱯᱮ ᱥᱮᱫ ᱠᱚ ᱪᱟᱞᱟᱜ ᱜᱮᱭᱟ ᱵᱳᱨᱭᱟ ᱥᱮᱸᱫᱽᱨᱟ ᱠᱚ,
ᱵᱟᱝ ᱵᱟᱝ ᱵᱳᱨᱭᱟ ᱥᱮᱸᱫᱽᱨᱟ ᱫᱚ ᱵᱟᱠᱚ ᱪᱟᱞᱟᱣ ᱟᱠᱟᱱᱟ ᱾ ᱟᱡᱚᱫᱤᱭᱟᱹ ᱥᱮᱸᱫᱽᱨᱟ, ᱠᱷᱩᱡᱩᱲᱤ ᱥᱮᱸᱫᱽᱨᱟ ᱥᱮ ᱡᱟᱦᱟᱸ ᱥᱟᱶᱛᱟᱞ ᱱᱤᱜ ᱱᱤᱭᱟᱹ ᱠᱚ ᱥᱮᱸᱫᱽᱨᱟ ᱜᱚᱛᱚ ᱜᱮᱞᱮ ᱟᱸᱡᱚᱢ ᱠᱟᱫᱟ ᱾ ᱟᱨᱠᱤ
ᱟᱪᱪᱷᱟ ᱦᱮᱸ ᱚᱱᱟ ᱠᱚᱫᱚ ᱧᱩᱛᱩᱢᱟᱱ ᱠᱟᱱᱟ ᱟᱨ ᱱᱚᱣᱟ ᱠᱚᱫᱚ ᱢᱟᱱᱮ ᱦᱩᱰᱤᱧ ᱢᱟᱪᱷᱟ ᱟᱞᱮ ᱥᱮᱫ ᱫᱚ ᱚᱱᱟ ᱠᱚᱦᱚᱸ ᱫᱚᱠᱚ ᱪᱟᱞᱟᱜ ᱜᱮᱭᱟ ᱢᱟᱱᱮ ᱵᱟᱹᱭᱥᱟᱹᱠᱷ ᱵᱚᱸᱜᱟ ᱨᱮᱱᱟᱜ ᱮ ᱠᱩᱲᱤ ᱛᱟᱨᱤᱠᱷ ᱨᱮ
ᱟᱪᱪᱷᱟ
ᱟᱨᱚ ᱪᱟᱞᱟᱣ ᱵᱟᱲᱟᱜ ᱜᱮᱭᱟ ᱠᱚ ᱡᱮᱢᱚᱱ ᱵᱮᱜᱩᱱ ᱵᱟᱲᱤ ᱥᱮᱸᱫᱽᱨᱟ ᱡᱟᱦᱟᱸ
ᱦᱩᱸ ᱦᱩᱸ ᱚᱱᱟ ᱦᱚᱸᱧ ᱟᱸᱡᱚᱢ ᱟᱠᱟᱫ ᱜᱮᱭᱟ ᱴᱷᱤᱠ ᱴᱷᱤᱠ ᱚᱱᱟ ᱵᱮᱜᱩᱱ ᱵᱟᱲᱜᱮ ᱦᱚᱸ ᱤᱧ ᱦᱤᱲᱤᱧ ᱠᱮᱫᱟ᱾ ᱚᱸᱰᱮ ᱫᱚᱠᱚ ᱵᱟᱝ ᱢᱟ ᱞᱟᱹᱭ ᱫᱟᱠᱚ ᱵᱮᱜᱩᱱ ᱵᱟᱹᱲᱤ ᱥᱮᱸᱫᱽᱨᱟ ᱨᱮᱫᱚ ᱞᱟᱹᱭ ᱫᱟᱠᱚ ᱵᱟᱝ ᱢᱟ ᱢᱟᱨᱟᱝ ᱢᱟᱨᱟᱝ ᱠᱚ ᱢᱟᱸᱜᱟᱲ ᱛᱟᱨᱚᱵ ᱠᱚ ᱧᱟᱢᱚᱜᱼᱟ ᱥᱮ ᱪᱮᱫ
ᱦᱮᱸ ᱦᱮᱸ ᱚᱸᱰᱮ ᱫᱚ ᱢᱟᱜᱷᱟᱲ ᱟᱨ ᱛᱚᱨᱚᱜ ᱜᱮᱠᱚ ᱧᱟᱢᱚᱜ ᱜᱮᱭᱟ ᱥᱮ ᱥᱩᱠᱨᱤ ᱠᱚᱫᱚ ᱵᱟᱝᱜᱮ ᱥᱩᱠᱨᱤ ᱠᱩᱞᱟᱹᱭ ᱜᱚᱫᱚᱜᱼᱟ ᱵᱟᱝ᱾
ᱴᱷᱤᱠ ᱟᱹᱰᱤ ᱵᱚᱛᱚᱨ ᱜᱮᱠᱚ ᱧᱮᱞᱚᱜᱼᱟ ᱦᱮᱸ
ᱵᱚᱛᱚᱨ ᱢᱟᱱᱮ, ᱟᱹᱰᱤ ᱜᱮ ᱵᱚᱛᱚᱨ ᱨᱟᱱ ᱜᱮᱠᱚ ᱧᱮᱞᱚᱜ ᱜᱮᱭᱟ ᱾
ᱟᱨ ᱪᱮᱫ ᱞᱮᱠᱟ ᱠᱚ ᱥᱟᱸᱦᱮᱫ ᱫᱟ ᱟᱠᱟ ᱴᱷᱮᱱ ᱛᱮᱪᱚ ᱠᱚ ᱥᱟᱰᱮ